ᱡᱚᱦᱟᱨ ᱜᱮ ᱜᱚᱝᱠᱮ
ᱦᱮᱸ ᱡᱚᱦᱟᱨ ᱜᱮ ᱟᱲᱟᱝ ᱠᱚ ᱴᱷᱤᱠ ᱥᱟᱺᱦᱤᱡ ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱ ᱟᱲᱟᱝ ᱠᱚ ᱜᱚᱢ ᱠᱮ ᱴᱟᱝ ᱠᱩᱠᱞᱤ ᱛᱟᱦᱮᱸ ᱠᱟᱱ ᱛᱟᱹᱞᱤᱧᱟ ᱟᱨ ᱞᱟᱯᱷᱝ ᱥᱮᱪᱮᱫ ᱵᱟᱠᱷᱨᱟ ᱛᱮ ᱟᱨ ᱠᱟᱹᱴᱤᱜ ᱵᱤᱱ ᱞᱟᱹᱭᱟᱞᱤᱧᱟ ᱛᱚ ᱾ ᱟᱵᱚ ᱞᱟᱯᱷᱟᱝ ᱥᱮᱪᱮᱫ ᱵᱟᱠᱷᱨᱟᱛᱮ ᱡᱩᱣᱟᱹᱱ ᱠᱚ ᱟᱵᱚ ᱪᱤᱠᱟᱹᱛᱮ ᱟᱵᱚ ᱥᱤᱠᱷᱱᱟᱹᱛ ᱵᱚᱱ ᱮᱢᱟᱠᱚᱣᱟ?
ᱟᱹᱰᱤ ᱱᱟᱯᱟᱭ ᱠᱩᱠᱞᱤ ᱵᱤᱱ ᱫᱚᱦᱚ ᱠᱮᱫᱮᱜᱼᱟ ᱟᱹᱞᱤᱧ ᱴᱷᱮᱱ ᱮ ᱱᱚᱣᱟ ᱨᱮᱫᱚ ᱮ ᱧᱮᱞ ᱜᱟᱱᱚᱜᱼᱟ ᱟᱵᱚ ᱛᱮᱦᱮᱧ ᱥᱟᱱᱛᱟᱲ ᱠᱚ ᱵᱤᱥᱮᱥ ᱠᱚᱨᱮ ᱟᱵᱚᱨᱮᱱ ᱡᱩᱣᱟᱹᱱ ᱠᱚ ᱢᱮᱱᱫᱚ ᱡᱩᱣᱟᱹᱱ ᱠᱚ ᱛᱮᱦᱮᱧ ᱮ ᱴᱷᱤᱠ ᱜᱮᱠᱚ ᱦᱩᱰᱤᱧ ᱠᱷᱚᱱ ᱫᱚ ᱴᱷᱤᱠ ᱜᱮᱠᱚ ᱯᱟᱲᱦᱟᱣ ᱤᱫᱤᱜ ᱠᱟᱱᱟ ᱡᱚᱠᱷᱚᱱ ᱜᱮ ᱧᱮᱞᱚᱜ ᱠᱟᱱᱟ ᱮᱠᱴᱩ ᱮᱸ ᱱᱚᱜᱼᱱᱟ ᱥᱮᱬᱟ ᱠᱮᱞᱟᱥ ᱥᱮᱫ ᱠᱚ ᱥᱮᱴᱮᱨᱚᱜ ᱠᱟᱱᱟ ᱟᱫᱚ ᱩᱱ ᱚᱠᱛᱚ ᱫᱚ ᱧᱮᱞᱚᱜ ᱠᱟᱱᱟ ᱡᱮ ᱟᱫᱚ ᱵᱟᱹᱭ ᱵᱟᱹᱭᱛᱮ ᱟᱵᱚᱨᱮᱱ ᱮ ᱯᱟᱹᱴᱷᱩᱣᱟᱹ ᱠᱚ ᱟᱨ ᱵᱟᱝ ᱡᱩᱣᱟᱹᱱ ᱠᱚ ᱩᱱᱠᱩ ᱠᱚᱫᱚ ᱠᱚ ᱵᱟᱹᱜᱤᱭᱮᱫ ᱠᱟᱱᱟ ᱦᱳᱭ
ᱦᱳᱭ ᱦᱳᱭ
ᱛᱟᱦᱞᱮ ᱱᱚᱣᱟ ᱫᱚ ᱮ ᱫᱟᱭᱤᱛᱛᱚ ᱢᱮᱱ ᱞᱮᱠᱟᱛᱮ ᱱᱚᱣᱟ ᱫᱚ ᱟᱵᱚ ᱢᱤᱫᱴᱟᱝ ᱱᱤᱪᱷᱩᱨᱚᱜ ᱠᱟᱱᱟ ᱵᱚᱱ ᱦᱮᱸ ᱦᱤᱲᱤᱡᱚᱜ ᱠᱟᱱᱟ ᱵᱚᱱ ᱟᱫᱚ ᱱᱚᱜᱼᱱᱚᱣᱟ ᱜᱟᱨᱡᱮᱱ ᱠᱚᱣᱟᱜ ᱟᱵᱚᱨᱮᱱ ᱦᱮᱸ ᱡᱟᱦᱟᱸ ᱛᱤᱱᱟᱹᱜ ᱢᱮᱱᱟᱜ ᱟᱠᱟᱜ ᱠᱚᱣᱟ ᱱᱩᱝᱠᱩ ᱠᱚ ᱮ ᱱᱟᱯᱟᱭ ᱥᱟᱺᱦᱤᱜ ᱡᱩᱫᱤ ᱠᱚ ᱛᱟᱦᱮᱸ ᱠᱚᱜᱼᱟ ᱛᱟᱦᱚᱞᱮ ᱦᱩᱱᱟᱹᱝ ᱱᱩᱠᱩ ᱮ ᱡᱩᱣᱟᱹᱱ ᱠᱚ ᱟᱡ ᱱᱟᱯᱟᱭ ᱥᱟᱺᱦᱤᱡ ᱢᱤᱫᱴᱟᱱ ᱥᱤᱠᱷᱱᱟᱹᱛ ᱠᱚ ᱮᱢᱟ ᱠᱮᱠᱚ ᱡᱮ ᱞᱟᱯᱷᱟᱝ ᱥᱮᱪᱮᱫ ᱠᱟᱛᱮᱜ ᱦᱮᱸ ᱞᱟᱯᱷᱟᱝ ᱰᱟᱦᱟᱨ ᱥᱮᱫ ᱪᱟᱞᱟᱣ ᱠᱟᱛᱮ ᱦᱚᱸ ᱢᱤᱫᱴᱟᱝ ᱱᱟᱯᱟᱭ ᱴᱷᱟᱶ ᱨᱮᱢ ᱥᱮᱴᱮᱨ ᱫᱟᱲᱮᱭᱟᱜᱼᱟ ᱾ ᱦᱮᱸ ᱟᱨ ᱦᱳᱭ ᱢᱟ ᱞᱮ ᱵᱮᱱ
ᱟᱫᱚ ᱞᱤᱧ ᱞᱟᱹᱭᱮᱫ ᱛᱟᱦᱮᱸᱱᱟ ᱱᱚᱜᱼᱚᱭ ᱞᱟᱯᱷᱟᱝ ᱥᱮᱪᱮᱫ ᱱᱤᱭᱟᱹ ᱛᱮ ᱢᱟ ᱛᱟᱯᱚᱨᱮ ᱟᱵᱚᱨᱮᱱ ᱜᱚᱜᱚ ᱟᱭᱳ ᱟᱲᱟᱝᱛᱮ ᱡᱟᱦᱟᱸ ᱟᱵᱚᱣᱟᱜ ᱚᱞᱪᱤᱠᱤ ᱟᱲᱟᱝ ᱚᱱᱟᱛᱮ ᱯᱟᱲᱦᱟᱣ ᱞᱮᱱᱠᱷᱟᱱ ᱛᱤᱱᱟᱹᱜ ᱞᱟᱯᱷᱟᱝ ᱵᱚᱱ ᱦᱮᱡ ᱫᱟᱲᱮᱭᱟᱜᱼᱟ ᱦᱚᱜᱼᱱᱟ ᱠᱚ ᱵᱟᱠᱷᱨᱟᱛᱮ ᱢᱤᱫᱴᱟᱝ ᱠᱟᱹᱴᱤᱡ ᱞᱟᱹᱭ ᱵᱤᱱ ᱛᱚ ᱾
ᱦᱳᱭ ᱛᱮᱦᱮᱧᱟᱜ ᱫᱤᱱ ᱨᱮ ᱡᱩᱫᱤ ᱵᱚᱱ ᱧᱮᱞᱟ ᱦᱚᱜᱼᱚᱭ ᱟᱵᱤᱱ ᱡᱟᱦᱟᱸᱞᱮᱠᱟ ᱵᱤᱱ ᱢᱮᱱᱠᱮᱜᱼᱟ ᱱᱚᱜᱼᱚᱭ ᱚᱞᱪᱤᱠᱤ ᱟᱵᱚᱣᱟᱜ ᱟᱭᱳ ᱟᱲᱟᱝ ᱱᱚᱜᱼᱚᱭ ᱜᱩᱨᱩ ᱜᱚᱝᱠᱮ ᱡᱟᱦᱟᱸᱭ ᱢᱮᱱᱟᱜ ᱟᱠᱟᱫᱮᱭᱟ ᱩᱱᱤ ᱡᱟᱦᱟᱸᱭ ᱚᱞᱪᱤᱠᱤ ᱱᱚᱜ-ᱚᱭ ᱥᱤᱨᱡᱚᱱ ᱠᱟᱜ ᱮ ᱛᱟᱦᱚᱞᱮ ᱦᱚᱜᱼᱚᱭ ᱛᱚ ᱚᱞᱪᱤᱠᱤ ᱟᱵᱚ ᱛᱮᱦᱮᱧ ᱦᱟᱨᱟ ᱨᱟᱠᱟᱵ ᱦᱮᱸ ᱚᱱᱟ ᱛᱚ ᱢᱤᱫᱴᱟᱝ ᱯᱚᱦᱟ ᱫᱟᱨᱮ ᱞᱮᱠᱟ ᱠᱟᱱᱟ ᱚᱱᱟ ᱫᱚ ᱛᱟᱦᱚᱞᱮ ᱟᱵᱚ ᱦᱟᱨᱟ ᱨᱟᱠᱟᱵ ᱦᱩᱭᱟᱵᱚᱱᱟ ᱛᱟᱦᱚᱞᱮ ᱟᱵᱚ ᱯᱷᱮᱰ ᱠᱷᱚᱱ ᱡᱩᱫᱤ ᱵᱚᱱ ᱧᱮᱞᱟ ᱯᱩᱭᱞᱩ ᱨᱮ ᱱᱚᱜᱼᱚᱭ ᱟᱵᱚ ᱧᱮᱞ ᱦᱳᱭᱳᱜᱼᱟ ᱟᱵᱚ ᱟᱛᱳ ᱴᱚᱞᱟ ᱨᱮᱱ ᱮᱸ ᱥᱟᱱᱟᱢ ᱟ ᱡᱮᱦᱮᱛᱩ ᱟᱵᱚ ᱫᱚ ᱥᱟᱱᱟᱢ ᱥᱟᱱᱛᱟᱲ ᱠᱟᱱᱟ ᱵᱚ ᱩᱱᱠᱩ ᱠᱚ ᱪᱮᱫ ᱞᱮᱠᱟᱛᱮ ᱱᱚᱣᱟ ᱥᱮᱬᱟ ᱦᱚᱪᱚ ᱜᱟᱱᱚᱜᱼᱟ ᱚᱱᱟ ᱥᱟᱶ ᱥᱟᱶᱛᱮ ᱟᱫᱚ ᱱᱤᱛ ᱫᱷᱟᱹᱨᱤᱡ ᱵᱟᱠᱚ ᱛᱤᱭᱳᱜ ᱫᱟᱲᱮᱭᱟᱜ ᱠᱟᱱᱟ ᱡᱮ ᱞᱟᱯᱷᱟᱝ ᱥᱮᱪᱮᱫ ᱢᱤᱫ ᱫᱤᱱ ᱦᱤᱞᱳᱜ ᱱᱚᱣᱟ ᱰᱟᱦᱟᱨ ᱱᱚᱣᱟ ᱚᱞᱪᱤᱠᱤᱛᱮ ᱯᱟᱲᱦᱟᱣ ᱠᱟᱛᱮᱮᱫ ᱞᱟᱯᱷᱟᱝ ᱥᱤᱠᱷᱱᱟᱹᱛ ᱟᱨ ᱵᱟᱝ ᱵᱷᱟᱜᱮ ᱵᱷᱟᱜᱤ ᱴᱷᱟᱶ ᱠᱚ ᱦᱟᱢᱮᱴ ᱫᱟᱲᱮᱭᱟᱜᱼᱟ ᱱᱚᱣᱟ ᱠᱚ ᱮᱸᱼ ᱟᱵᱚᱨᱮᱱ ᱟ ᱡᱟᱦᱟᱸ ᱛᱤᱱᱟᱹᱜ ᱜᱟᱨᱡᱮᱱ ᱠᱚ ᱢᱮᱱᱟᱜ ᱟᱠᱟᱫ ᱠᱚᱣᱟ ᱱᱩᱠᱩ ᱠᱚ ᱞᱟᱹᱭ ᱟᱠᱚ ᱦᱩᱭᱩᱜᱼᱟ ᱟᱨ ᱚᱱᱟ ᱥᱟᱶ ᱥᱟᱶᱛᱮ ᱧᱮᱞᱚᱜ ᱠᱟᱱᱟ ᱵᱤᱥᱮᱥ ᱠᱚᱨᱮ ᱱᱚᱜᱼᱚᱭ ᱟᱛᱳ ᱴᱚᱞᱟᱨᱮ ᱵᱮᱥᱤ ᱟᱵᱚ ᱥᱟᱱᱛᱟᱲ ᱠᱚ ᱵᱟᱝ ᱠᱚ ᱯᱟᱲᱦᱟᱜ ᱠᱟᱱ ᱛᱟᱵᱚᱱᱟ ᱪᱮᱫᱟᱜ ᱥᱮ ᱮᱸᱮᱸᱼ ᱱᱚᱜᱼᱚᱭ ᱛᱮᱦᱮᱧ ᱦᱟᱺᱰᱤ ᱯᱟᱹᱣᱨᱟᱹ ᱟᱨ ᱵᱟᱝ ᱡᱟᱦᱟᱸ ᱠᱚᱨᱮ ᱱᱚᱜᱼᱚᱭ ᱮᱱᱮᱡ ᱥᱮᱨᱮᱧ ᱱᱚᱝᱠᱟᱱᱟᱜ ᱵᱚᱞ ᱠᱷᱮᱞ ᱱᱚᱝᱠᱟᱱᱟᱜ ᱨᱮᱠᱚ ᱢᱮᱛᱟᱣ ᱠᱚᱜ ᱠᱟᱱᱟ ᱦᱳᱭ ᱟᱪᱪᱷᱟ ᱟᱵᱤᱱᱟᱜ ᱩᱭᱦᱟᱹᱨ ᱛᱮ ᱠᱟᱹᱴᱤᱡ ᱱᱚᱣᱟ ᱮ ᱡᱩᱣᱟᱹᱱ ᱠᱚ ᱞᱟᱯᱷᱟᱝ ᱥᱮᱪᱮᱜ ᱨᱮ ᱟᱨ ᱵᱟᱝ ᱱᱚᱜᱼᱚᱭ ᱚᱞᱪᱤᱠᱤ ᱵᱟᱨᱮᱛᱮ ᱠᱟᱹᱴᱤᱜ ᱦᱮᱸ ᱞᱟᱹᱭ ᱞᱮᱠᱷᱟᱱ ᱱᱟᱯᱟᱭ ᱠᱚᱜᱼᱟ ᱾
ᱦᱮᱸ ᱟᱹᱰᱤ ᱱᱟᱯᱟᱭ ᱠᱟᱛᱷᱟ ᱵᱤᱱ ᱠᱩᱞᱤ ᱨᱩᱣᱟᱹᱲ ᱠᱮᱫᱤᱧᱟᱹ ᱟᱼ ᱱᱚᱣᱟ ᱦᱚᱸᱵᱚᱱ ᱟᱵᱚ ᱵᱚᱱ ᱢᱮᱱ ᱫᱟᱲᱮᱭᱟᱜᱼᱟ ᱡᱮ ᱟᱵᱚ ᱞᱟᱯᱷᱟᱝ ᱥᱮᱪᱮᱫ ᱞᱟᱹᱜᱤᱫ ᱛᱮ ᱟᱵᱚᱨᱮᱱ ᱡᱩᱣᱟᱹᱱ ᱠᱚ ᱟᱵᱚ ᱨᱮᱱ ᱡᱩᱣᱟᱹᱱ ᱠᱚ ᱞᱟᱹᱜᱤᱫ ᱛᱮ ᱚᱞᱪᱤᱠᱤ ᱵᱚᱱ ᱥᱮᱬᱟ ᱟᱠᱚᱢᱟ ᱟᱨ ᱜᱤᱫᱽᱨᱟᱹ ᱠᱷᱚᱱᱟᱜ ᱜᱮ ᱡᱮᱢᱚᱱ ᱟᱵᱚ ᱨᱮᱱ ᱜᱤᱫᱽᱨᱟᱹ ᱠᱚ ᱜᱟᱹᱭᱤᱰ ᱵᱚᱱ ᱮᱢᱟ ᱠᱚᱢᱟ ᱡᱮ ᱱᱚᱣᱟ ᱫᱚ ᱟᱭᱳ ᱟᱲᱟᱝ ᱠᱟᱱᱟ ᱥᱮ ᱡᱟᱦᱟᱸ ᱯᱚᱱᱰᱤᱛ ᱨᱟᱹᱜᱷᱩᱛᱷ ᱢᱩᱨᱢᱩ ᱚᱞ ᱟᱠᱟᱱᱟ ᱟᱠᱟᱫᱟᱭ ᱡᱮ ᱟᱵᱚᱣᱟᱜ ᱪᱷᱟᱯᱟ ᱟᱠᱟᱫᱟᱭ ᱱᱚᱣᱟ ᱠᱚ ᱱᱤᱭᱮ ᱛᱮᱵᱚᱱ ᱞᱟᱹᱭ ᱟᱠᱚᱣᱟ ᱩᱱᱠᱩ ᱦᱚᱸ ᱡᱮᱢᱚᱱ ᱱᱚᱣᱟ ᱚᱞᱪᱤᱠᱤ ᱱᱤᱭᱮᱛᱮ ᱟᱠᱚᱣᱟᱜ ᱟ ᱩᱭᱦᱟᱹᱨ ᱵᱷᱟᱵᱱᱟ ᱛᱟᱦᱮᱱ ᱛᱟᱠᱚᱢᱟ ᱟᱵᱚᱣᱟᱜ ᱱᱤᱡᱮ ᱟᱭᱳ ᱟᱲᱟᱝ ᱵᱷᱟᱥᱟ ᱠᱟᱱᱟ ᱠᱤᱱᱛᱩ ᱱᱚᱣᱟ ᱟᱵᱚ ᱥᱮᱬᱟ ᱞᱮᱠᱷᱟᱱ ᱵᱚᱱ ᱟᱵᱚᱣᱟᱜ ᱦᱟᱯᱮᱱ ᱫᱤᱱᱨᱮ ᱛᱤᱱᱟᱹᱜ ᱱᱟᱯᱟᱭ ᱥᱟᱺᱦᱤᱡ ᱟᱵᱚᱣᱟᱜ ᱚᱞᱪᱤᱠᱤ ᱞᱟᱦᱟᱥᱮᱱ ᱪᱟᱞᱟᱣ ᱫᱟᱲᱮᱭᱟᱜᱼᱟ ᱟᱨ ᱱᱚᱣᱟᱜ ᱜᱮ ᱟᱹᱞᱤᱧ ᱫᱚᱞᱤᱧ ᱢᱮᱱ ᱦᱚᱪᱚᱭᱮᱫᱟ ᱦᱟᱸᱜ ᱟᱹᱰᱤ ᱱᱟᱯᱟᱭ ᱠᱚᱜᱼᱟ ᱱᱚᱣᱟ ᱠᱚᱫᱚ ᱟᱵᱚ ᱡᱤ ᱜᱟᱨᱡᱮᱱ ᱠᱚ ᱪᱮᱛᱟᱱ ᱨᱮ ᱟᱵᱚ ᱵᱷᱟᱹᱜᱤ ᱟ ᱜᱟᱭᱤᱰ ᱵᱚᱱ ᱞᱟᱹᱭ ᱫᱟᱲᱮᱭᱟᱠᱚ ᱠᱮᱭᱟᱛᱚᱢ ᱟᱵᱚ ᱦᱚᱸ ᱛᱟᱯᱚᱨᱮ ᱟᱵᱚᱨᱮᱱ ᱡᱟᱦᱟᱸ ᱞᱟᱛᱟᱨ ᱜᱟᱛᱟᱠ ᱨᱮᱱ ᱡᱟᱦᱟᱸ ᱢᱮᱱᱟᱜ ᱠᱚᱛᱟᱵᱚᱱᱟ ᱟᱵᱚᱨᱮᱱ ᱵᱟᱭ ᱠᱚ ᱩᱱᱠᱩ ᱠᱚ ᱟᱹᱧ ᱢᱮᱛᱟ ᱟᱠᱚ ᱠᱷᱟᱱ ᱟᱹᱰᱤ ᱱᱟᱯᱟᱭ ᱠᱚᱜᱼᱟ ᱦᱩᱹᱜ
ᱟᱹᱰᱤ ᱢᱚᱸᱡᱽ ᱟᱨ ᱛᱮᱦᱮᱧ ᱦᱚᱜᱼᱚᱸᱭ ᱜᱚᱢᱠᱮ ᱧᱮᱞᱚᱜ ᱠᱟᱱᱟ ᱡᱮ ᱟᱵᱚ ᱚᱞᱪᱤᱠᱤ ᱛᱮ ᱦᱚᱜᱼᱚᱸᱭ ᱟᱵᱚᱣᱟᱜ ᱯᱚᱱᱚᱛ ᱠᱚᱨᱮ ᱟᱨ ᱵᱟᱝ ᱮᱴᱟᱜ ᱱᱚᱣᱟ ᱥᱩᱨ ᱥᱩᱯᱩᱨ ᱯᱚᱱᱚᱛ ᱠᱚᱨᱮ ᱟᱭᱢᱟ ᱡᱟᱭᱜᱟ ᱨᱮ ᱱᱚᱜᱼᱚᱭ ᱚᱞᱪᱤᱠᱤ ᱛᱮᱠᱚ ᱚᱞᱚᱜ ᱯᱟᱲᱦᱟᱜ ᱠᱟᱱ ᱛᱟᱵᱚᱱᱟ ᱛᱟᱦᱚᱞᱮ ᱱᱩᱠᱩ ᱜᱤᱫᱽᱨᱟᱹ ᱠᱤ ᱡᱟᱦᱟᱸ ᱛᱤᱥ ᱱᱚᱝᱠᱟ ᱞᱟᱯᱷᱟᱝ ᱥᱮᱪᱮᱫ ᱠᱚ ᱧᱟᱢ ᱫᱟᱲᱮᱭᱟᱜᱼᱟ ᱟᱵᱤᱱᱟᱜ ᱩᱭᱦᱟᱹᱨ ᱪᱮᱫ ᱮ ᱢᱚᱱᱮᱫᱟ?
ᱮᱸ ᱦᱮᱸ ᱟᱹᱞᱤᱧᱟᱜ ᱩᱭᱦᱟᱹᱨ ᱢᱟᱛᱚ ᱱᱚᱣᱟ ᱢᱮᱱᱟᱜᱼᱟᱼᱟ ᱡᱮ ᱱᱚᱣᱟ ᱞᱟᱯᱷᱟᱝ ᱥᱮᱪᱮᱫ ᱞᱟᱹᱜᱤᱫ ᱛᱮᱫᱚ ᱟᱵᱚ ᱱᱚᱜᱼᱚᱭ ᱡᱮ ᱮᱸ ᱮᱸ ᱣᱟᱱ ᱠᱷᱚᱱ ᱵᱚᱱ ᱯᱟᱲᱦᱟᱣ ᱟᱹᱜᱩᱭᱮᱫ ᱠᱚᱣᱟ ᱡᱟᱦᱟᱸ ᱱᱤᱛᱚᱜ ᱦᱟᱸᱜ ᱟᱵᱚ ᱞᱟᱯᱷᱟᱝ ᱠᱚ ᱨᱟᱠᱟᱵ ᱟᱠᱟᱱ ᱛᱟᱵᱚᱱᱟ ᱟᱵᱚᱨ ᱨᱮᱱ ᱫᱟᱹᱭ ᱦᱟᱜᱼᱟ ᱫᱟᱹᱭ ᱫᱟᱫᱟ ᱛᱟᱠᱚ ᱩᱱᱠᱩ ᱡᱮᱢᱚᱱ ᱱᱤᱛᱚᱜ ᱮᱢᱮ ᱠᱟᱛᱮᱫ ᱮᱢᱮ ᱠᱚ ᱠᱚᱢᱯᱞᱤᱴ ᱠᱟᱛᱮᱫ ᱵᱤᱭᱮ ᱠᱚ ᱠᱚᱢᱯᱞᱤᱴ ᱟᱠᱟᱫᱟ ᱟᱫᱚ ᱠᱚᱢᱯᱞᱤᱴ ᱠᱟ ᱠᱟᱛᱮᱫ ᱦᱟᱸᱜ ᱱᱚᱜᱼᱚᱭ ᱱᱟᱜ ᱱᱤᱛᱚᱜ ᱛᱟᱞᱟ ᱦᱚᱨ ᱨᱮ ᱢᱮᱱᱟᱜ ᱵᱚᱱᱟ ᱟᱫᱚ ᱱᱚᱜᱼᱚ ᱱᱟ ᱠᱟᱹᱴᱤᱡ ᱦᱟᱸᱜ ᱮᱸᱴᱠᱮᱴᱚᱬᱮ ᱢᱤᱫᱴᱮᱱ ᱢᱮᱱᱟᱜᱼᱟ ᱟᱵᱚᱣᱟᱜ ᱵᱤᱱᱤᱰ ᱵᱟᱠᱷᱨᱟᱛᱮ ᱟᱫᱚ ᱚᱱᱟᱜᱮ ᱦᱟᱸᱜ ᱟᱹᱰᱤ ᱥᱚᱢᱚᱥᱥᱭᱟ ᱦᱚᱸ ᱛᱤᱸᱜᱩ ᱟᱠᱟᱱᱟ ᱟᱫᱚ ᱢᱮᱱᱠᱷᱟᱱ ᱫᱚ ᱱᱚᱣᱟ ᱟᱵᱚᱨ ᱨᱤᱱ ᱦᱮᱸ ᱱᱤᱛᱚᱜ ᱡᱩᱫᱤ ᱟᱵᱚ ᱴᱷᱤᱠ ᱢᱚᱛᱚ ᱵᱚᱱ ᱯᱟᱲᱦᱟᱣ ᱤᱫᱤᱜᱼᱟ ᱛᱟᱦᱞᱮ ᱟᱵᱚᱨᱮᱱ ᱡᱟᱦᱟᱸ ᱟᱵᱚ ᱞᱟᱛᱟᱨ ᱨᱮᱱ ᱡᱟᱦᱟᱸᱭ ᱢᱮᱱᱟᱜ ᱵᱚᱱ ᱛᱟᱵᱚᱱᱟ ᱵᱷᱟᱭ ᱠᱚ ᱩᱱᱠᱩ ᱦᱚᱸ ᱡᱮᱢᱚᱱ ᱟᱵᱚ ᱠᱚ ᱫᱤᱥᱟᱹ ᱵᱚᱱ ᱮᱢᱟ ᱟᱠᱚ ᱢᱟ ᱡᱮ ᱱᱚᱣᱟ ᱯᱟᱲᱦᱟᱣ ᱞᱮᱱᱠᱷᱟᱱ ᱫᱚ ᱱᱚᱣᱟ ᱨᱮᱫᱚ ᱠᱟᱹᱴᱤᱡ ᱡᱟᱦᱟᱸ ᱛᱤᱱᱟᱹᱜ ᱵᱷᱮᱞᱩ ᱢᱮᱱᱟᱜ ᱛᱟᱵᱚᱱᱟ ᱡᱮ ᱟᱵᱚ ᱡᱟᱦᱟᱸ ᱤᱥᱠᱩᱞ ᱨᱮᱵᱚᱱ ᱪᱟᱞᱟᱜᱼᱟ ᱟᱹᱰᱤ ᱞᱚᱜᱚᱱ ᱛᱮ ᱟᱵᱚ ᱮᱸ ᱦᱟᱛᱟᱣ ᱫᱟᱲᱮᱭᱟᱵᱚᱱᱟ ᱟᱯᱚᱭ ᱢᱮᱱᱛᱮᱱᱟᱜ ᱱᱚᱣᱟ ᱜᱮᱞᱤᱧ ᱢᱮᱱᱪᱚ ᱫᱟᱲᱮᱭᱟᱜᱼᱟ ᱟᱹᱞᱤᱧ ᱫᱚ
ᱟᱪᱪᱷᱟ ᱜᱚᱢᱠᱮ ᱮ ᱟᱵᱤᱱ ᱴᱷᱮᱱ ᱢᱤᱫᱴᱟᱱ ᱠᱩᱠᱞᱤ ᱛᱟᱦᱮᱸᱠᱟᱱᱟ ᱱᱚᱜᱼᱚᱭ ᱡᱮ ᱟᱵᱚ ᱟᱭᱢᱟ ᱚᱞᱪᱤᱠᱤ ᱛᱮ ᱞᱟᱹᱭ ᱠᱮᱫ ᱛᱟᱵᱚᱱᱟᱢ ᱡᱮ ᱟᱭᱢᱟ ᱡᱟᱭᱜᱟ ᱨᱮᱠᱚ ᱯᱟᱲᱦᱟᱜ ᱠᱟᱱ ᱛᱟᱵᱚᱱᱟ ᱚᱞᱪᱤᱠᱤ ᱢᱟᱫᱽᱫᱷᱚᱢ ᱛᱮ ᱦᱮᱸ ᱱᱤᱛᱚᱜ ᱦᱚᱸ ᱡᱮᱜᱮᱫ ᱵᱤᱨᱫᱟᱹᱜᱟᱲ ᱵᱤᱨᱫᱟᱹᱜᱟᱲ ᱦᱮᱸ ᱞᱟᱯᱷᱟᱝ ᱥᱮᱪᱮᱫ ᱮᱢᱮ ᱵᱤᱭᱮ ᱠᱚᱠᱚ ᱯᱟᱥ ᱟᱠᱟᱫ ᱛᱟᱵᱚᱱᱟ ᱛᱟᱦᱚᱞᱮ ᱱᱚᱜᱼᱚ ᱱᱟ ᱯᱩᱛᱷᱤ ᱯᱟᱛᱷᱟᱢ ᱠᱚᱨᱮᱱᱟᱜ ᱟᱱᱟᱴ ᱠᱚᱫᱚ ᱧᱮᱞ ᱧᱟᱢ ᱞᱮᱱ ᱛᱟᱦᱮᱸᱫ ᱥᱮ ᱵᱟᱝ ᱜᱚᱝᱠᱮ ᱱᱚᱣᱟ ᱠᱟᱹᱴᱤᱡ ᱮᱢ ᱞᱟᱹᱭ ᱞᱮᱠᱷᱟᱱ
ᱦᱮᱸ ᱜᱚᱝᱠᱮ ᱱᱚᱣᱟ ᱟᱹᱰᱤ ᱫᱟᱢᱟᱱ ᱠᱟᱛᱷᱟ ᱵᱮᱤᱱ ᱠᱩᱞᱤ ᱞᱮᱜ ᱠᱮᱫ ᱞᱤᱧᱟᱹ ᱦᱮᱸ ᱱᱚᱣᱟ ᱯᱩᱛᱷᱤ ᱠᱚᱨᱮᱱᱟᱜ ᱫᱚ ᱟᱱᱟᱴ ᱫᱚ ᱟᱹᱰᱤ ᱜᱟᱱ ᱜᱮ ᱮᱴᱠᱮ ᱴᱚᱬᱮ ᱛᱟᱞᱟ ᱛᱮᱦᱚᱸ ᱱᱚᱜᱼᱚᱭ ᱱᱟ ᱟᱵᱚᱨᱮᱱ ᱫᱟᱹᱭ ᱫᱟᱫᱟᱵᱟ ᱞᱟᱦᱟ ᱦᱮᱡ ᱠᱟᱱᱟ ᱦᱟᱸᱜ ᱧᱮᱞᱚᱜ ᱠᱟᱱᱟ ᱟᱫᱚ ᱚᱱᱟ ᱠᱚ ᱮᱸᱴᱠᱮᱴᱚᱬᱮ ᱠᱚ ᱥᱟᱦᱟᱜ ᱞᱟᱹᱜᱤᱫ ᱛᱮ ᱟᱵᱚ ᱠᱟᱹᱴᱤᱡ ᱟᱵᱚ ᱡᱚᱛᱚ ᱦᱚᱲ ᱢᱮᱥᱟ ᱠᱟᱛᱮᱫ ᱟᱵᱚᱚᱸ ᱡᱮᱢᱚᱱ ᱱᱚᱣᱟ ᱡᱮᱢᱚᱱ ᱪᱷᱟᱹᱯᱟᱹᱭ ᱮᱦᱚᱵᱚᱜ ᱱᱚᱣᱟ ᱟᱵᱚ ᱦᱚᱸ ᱢᱤᱫᱴᱮᱱ ᱵᱚᱱ ᱩᱭᱦᱟᱹᱨ ᱵᱷᱟᱵᱱᱟᱭ ᱢᱟ ᱟᱫᱚ ᱱᱚᱣᱟ ᱜᱮ ᱦᱟᱸᱜ ᱟᱥᱚᱞ ᱟᱵᱚ ᱫᱚ ᱟᱹᱰᱤ ᱢᱟᱨᱟᱝ ᱰᱟᱦᱟᱨᱮ ᱮᱸᱴᱠᱮᱴᱚᱬᱮ ᱛᱤᱜᱩ ᱟᱠᱟᱱ ᱛᱟᱵᱚᱱᱟ
ᱦᱳᱭ
ᱟᱫᱚ ᱟᱫᱚ ᱦᱚᱸᱜᱼᱚ ᱱᱚᱣᱟ ᱜᱮ ᱦᱟᱸᱟᱜ ᱥᱚᱢᱚᱥᱭᱟ ᱦᱟᱸᱜ
ᱟᱪᱷᱟ ᱜᱚᱢᱠᱮ ᱱᱚᱣᱟ ᱪᱮᱫ ᱞᱮᱠᱟ ᱠᱟᱛᱮ ᱥᱚᱞᱦᱮ ᱜᱟᱱᱚᱜᱼᱟ ᱚᱠᱚᱭ ᱴᱷᱮᱱ ᱱᱚᱣᱟ ᱞᱟᱹᱭ ᱞᱮᱠᱷᱟᱱ ᱮᱠᱴᱩ ᱟᱵᱚ ᱱᱚᱣᱟ ᱯᱩᱛᱷᱤ ᱯᱟᱛᱷᱟᱢ ᱠᱚᱨᱮᱱᱟᱜ ᱱᱚᱣᱟ ᱡᱟᱦᱟᱸ ᱢᱮᱱᱟᱜ ᱟᱠᱟᱫ ᱛᱟᱵᱚᱱᱟ ᱮᱸᱴᱠᱮᱴᱚᱬᱮ ᱱᱚᱣᱟ ᱮᱸ ᱢᱩᱪᱟᱹᱫ ᱟᱨ ᱵᱟᱝ ᱟᱵᱚᱨᱮᱱ ᱯᱟᱹᱴᱷᱩᱣᱟᱹ ᱠᱚ ᱦᱚᱜᱼᱚ ᱱᱚᱣᱟ ᱯᱟᱲᱦᱟᱣ ᱨᱮ ᱠᱟᱹᱴᱤᱡ ᱥᱩᱵᱤᱫᱷᱟ ᱧᱚᱜ ᱠᱚᱣᱟ
ᱦᱳᱭ ᱟᱹᱰᱤ ᱫᱟᱢᱟᱱ ᱠᱟᱛᱷᱟ ᱵᱮᱱ ᱠᱩᱞᱤ ᱠᱮᱫ ᱞᱮᱭᱟ ᱦᱟᱸᱜ ᱟᱨ ᱟᱹᱞᱤᱧ ᱱᱤᱭᱟᱹ ᱛᱮ ᱞᱤᱧ ᱵᱩᱡᱽ ᱧᱟᱢ ᱟᱠᱟᱫᱟ ᱡᱮ ᱱᱚᱣᱟ ᱯᱟᱲᱦᱟᱣ ᱞᱟᱹᱜᱤᱫ ᱛᱮᱠᱷᱟᱱ ᱥᱮᱬᱟ ᱚᱪᱚ ᱞᱟᱹᱜᱤᱫ ᱛᱮ ᱥᱮ ᱱᱚᱣᱟ ᱵᱳᱞ ᱯᱚᱛᱚᱵ ᱩᱰᱩᱠ ᱞᱟᱹᱜᱤᱫ ᱛᱮᱠᱷᱟᱱ ᱫᱚ ᱟᱵᱚ ᱨᱮᱱ ᱡᱟᱦᱟᱸᱭ ᱱᱤᱛᱚᱜ ᱟᱵᱚᱭᱤᱡ ᱡᱟᱦᱟᱸ ᱫᱚ ᱨᱟᱥᱴᱨᱚᱯᱚᱛᱤ ᱛᱟᱵᱚᱱᱟ ᱡᱟᱦᱟᱸᱭ ᱫᱚ ᱫᱨᱳᱣᱯᱚᱫᱤ ᱢᱩᱨᱢᱩ ᱟᱫᱚ ᱩᱱᱤ ᱴᱷᱮᱱ ᱟᱵᱚ ᱱᱚᱣᱟ ᱟᱨᱡᱤ ᱥᱟᱠᱟᱢ ᱵᱚᱱ ᱱᱮᱦᱚᱨ ᱢᱟ ᱡᱮᱢᱚᱱ ᱟᱞᱮ ᱚᱞᱪᱤᱠᱤ ᱛᱮ ᱯᱟᱲᱦᱟᱜ ᱜᱤᱫᱽᱨᱟᱹ ᱠᱚ ᱡᱮᱢᱚᱱ ᱯᱩᱛᱷᱤ ᱯᱟᱛᱷᱟᱢ ᱩᱰᱩᱠᱚᱜ ᱢᱟ ᱩᱱᱤ ᱴᱷᱮᱱ ᱱᱚᱣᱟ ᱵᱚᱱ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ ᱮᱸᱰᱮᱠᱷᱟᱱ ᱟᱵᱚᱣᱟᱜ ᱯᱚᱛᱚᱵ ᱩᱰᱩᱠ ᱨᱮᱱᱟᱜ ᱥᱩᱵᱤᱫᱷᱟ ᱦᱩᱭᱩᱜᱼᱟ ᱟᱹᱞᱤᱧ ᱱᱚᱣᱟ ᱞᱤᱧ ᱢᱚᱱᱮᱭᱟ
ᱟᱪᱷᱟ ᱟᱪᱪᱷᱟ ᱜᱚᱝᱠᱮ ᱟᱨ ᱢᱤᱫᱴᱟᱝ ᱠᱩᱠᱞᱤ ᱛᱟᱦᱮᱸ ᱠᱟᱱᱟ ᱱᱚᱜᱼᱚᱭ ᱱᱚᱜᱼᱚᱭ ᱟᱵᱚ ᱥᱟᱱᱛᱟᱲ ᱠᱚᱢᱟ ᱥᱟᱱᱟᱢ ᱜᱮ ᱨᱮᱸᱜᱮᱡ ᱱᱟᱪᱟᱨ ᱠᱷᱚᱱ ᱵᱚᱱ ᱦᱟᱨᱟᱣ ᱟᱠᱟᱱᱟ᱾ ᱛᱟᱦᱚᱞᱮ ᱱᱤᱛᱚᱜ ᱠᱟᱹᱣᱰᱤ ᱟᱹᱨᱤ ᱥᱮᱫ ᱛᱮᱦᱚᱸ ᱟᱵᱚ ᱫᱚ ᱞᱤᱪᱟᱹᱲ ᱜᱮ ᱢᱮᱱᱟᱜ ᱠᱟᱫ ᱵᱚᱱᱟ ᱟᱪᱷᱟ ᱱᱚᱜᱼᱚᱭ ᱠᱟᱹᱣᱰᱤ ᱮᱸ ᱠᱚ ᱧᱟᱢ ᱵᱟᱠᱷᱨᱟᱛᱮ ᱠᱤᱪᱷᱩ ᱱᱚᱝᱠᱟᱱᱟᱜ ᱟᱵᱚ ᱥᱟᱱᱛᱟᱲ ᱠᱚ ᱡᱩᱫᱤ ᱵᱟᱹᱱᱤᱡᱽ ᱵᱮᱯᱟᱨ ᱨᱮ ᱡᱩᱫᱤ ᱵᱚᱱ ᱟᱬᱜᱚ ᱠᱚᱜ ᱠᱷᱟᱱ ᱱᱚᱝᱠᱟᱱᱟᱜ ᱚᱠᱟ ᱞᱮᱠᱟᱱᱟᱜ ᱵᱟᱹᱱᱤᱡᱽ ᱵᱮᱯᱟᱨ ᱨᱮ ᱟᱬᱜᱚ ᱞᱮᱱᱠᱷᱟᱱ ᱛᱚ ᱱᱟᱯᱟᱭ ᱠᱚᱜᱼᱟ ᱠᱟᱹᱴᱤᱡ ᱵᱮᱱ ᱞᱟᱹᱭ ᱞᱮᱠᱷᱟᱱ
ᱦᱳᱭ ᱦᱳᱭ ᱱᱚᱣᱟ ᱟᱹᱰᱤ ᱱᱟᱯᱟᱭ ᱠᱟᱛᱷᱟ ᱵᱮᱱ ᱩᱭᱣᱟᱹᱨ ᱵᱟᱲᱟ ᱟᱠᱟᱟᱜᱼᱟ ᱟᱨ ᱱᱚᱣᱟ ᱵᱟᱱᱤᱡᱽᱚᱯᱟ ᱫᱚ ᱟᱫᱚ ᱟᱞᱤᱧ ᱞᱟᱹᱭᱟ ᱱᱚᱣᱟ ᱡᱮ ᱟᱵᱚᱨᱮᱱ ᱡᱟᱦᱟᱸ ᱥᱟᱱᱛᱟᱲ ᱠᱚ ᱢᱮᱱᱟᱜ ᱵᱚᱱ ᱛᱟᱵᱚᱱᱟ ᱟᱫᱚ ᱩᱱᱠᱩ ᱠᱚ ᱱᱚᱜᱼᱚ ᱱᱚᱣᱟ ᱡᱮ ᱟᱵᱚᱣᱟᱜ ᱧᱩ ᱦᱟᱺᱰᱤ ᱯᱟᱹᱣᱨᱟᱹ ᱧᱩ ᱠᱷᱟᱹᱛᱤᱨ ᱛᱮ ᱟᱵᱚᱣᱟᱜ ᱱᱚᱣᱟ ᱵᱮᱵᱽᱥᱟ ᱨᱮ ᱵᱟᱝᱵᱚᱱ ᱟᱬᱜᱚ ᱫᱟᱲᱮᱭᱟᱜ ᱠᱟᱱᱟ ᱚᱱᱟ ᱠᱚ ᱟᱵᱚ ᱵᱮᱵᱽᱥᱟ ᱟᱬᱜᱚ ᱠᱚᱨᱛᱮ ᱜᱮᱞᱮ ᱟᱵᱚ ᱡᱷᱚᱛᱚ ᱦᱚᱲ ᱢᱮᱱ ᱫᱚᱨᱠᱟᱨᱟᱵᱚᱱᱟ ᱡᱮ ᱟᱵᱚᱣᱟᱜ ᱟᱨ ᱡᱟᱦᱟᱸ ᱡᱤᱭᱚᱱ ᱰᱟᱦᱟᱨ ᱨᱮ ᱟᱵᱚ ᱵᱮᱵᱽᱥᱟ ᱵᱟᱝᱠᱷᱟᱱ ᱟᱵᱚᱣᱟᱜ ᱡᱤᱭᱚᱱ ᱰᱟᱦᱟᱨ ᱵᱟᱝᱵᱚᱱ ᱦᱟᱨᱟ ᱨᱟᱠᱟᱵ ᱫᱟᱲᱮᱭᱟᱜᱼᱟ ᱱᱚᱣᱟ ᱠᱚᱞᱤᱧ ᱟᱞᱤᱧ ᱞᱮ ᱢᱮᱱ ᱦᱚᱪᱚ ᱫᱟᱲᱮᱭᱟᱜᱼᱟ
ᱦᱳᱭ ᱦᱚᱭ ᱟᱞᱮ ᱱᱚᱛᱮ ᱦᱚᱸ ᱱᱚᱣᱟ ᱠᱟᱹᱣᱰᱤ ᱟᱹᱨᱤ ᱥᱮᱫ ᱛᱮᱦᱚᱸ ᱥᱟᱱᱛᱟᱲ ᱢᱟᱵᱚᱱ ᱨᱮᱸᱜᱮᱡ ᱜᱮᱭᱟ ᱟᱫᱚ ᱟᱞᱮ ᱱᱚ ᱢᱟ ᱵᱮᱵᱽᱥᱟ ᱵᱟᱹᱱᱤᱡᱽ ᱠᱚᱨᱮᱫ ᱚᱱᱠᱟ ᱠᱚ ᱵᱮᱵᱽᱥᱟᱭᱮᱫ ᱠᱟᱱ ᱜᱮᱭᱟ ᱟᱫᱚ ᱱᱚᱜᱼᱚᱭ ᱟᱞᱮ ᱥᱮᱫ ᱫᱚ ᱥᱟᱨᱡᱚᱢ ᱵᱤᱨ ᱠᱚ ᱢᱮᱱᱟᱜ ᱟᱠᱟᱫᱟ ᱟᱫᱚ ᱥᱟᱨᱡᱚᱢ ᱨᱮᱱᱟᱜ ᱥᱟᱦᱟᱱ ᱥᱟᱠᱟᱢ ᱱᱚᱜᱼᱚ ᱱᱟ ᱟᱨ ᱡᱟᱦᱟᱸ ᱥᱟᱠᱟᱢ ᱢᱮᱱᱟᱜ ᱠᱟᱫᱟ ᱯᱟᱛᱲᱟ ᱠᱚ ᱵᱮᱱᱟᱣ ᱠᱟᱛᱮ ᱚᱱᱟ ᱠᱚᱜᱮ ᱠᱚ ᱵᱟᱡᱟᱨ ᱨᱮᱠᱚ ᱟᱠᱷᱨᱤᱧᱟ ᱟᱫᱚ ᱤᱱᱟᱹ ᱠᱚ ᱵᱮᱵᱽᱥᱟ ᱠᱚ ᱥᱟᱵ ᱵᱟᱲᱟ ᱠᱟᱜᱼᱟ ᱟᱨ ᱚᱱᱟ ᱥᱟᱶ ᱥᱟᱶᱛᱮ ᱩᱱᱠᱩ ᱥᱩᱠᱨᱤ ᱠᱚᱦᱚᱸ ᱢᱮᱱᱟᱜ ᱟᱠᱟᱫ ᱠᱚᱣᱟ ᱥᱩᱠᱨᱤ ᱠᱚ ᱢᱮᱨᱚᱢ ᱦᱮᱸ ᱱᱚᱝᱠᱟᱱᱟᱜ ᱠᱚ ᱦᱮᱸ ᱟᱨ ᱱᱤᱛᱚᱜ ᱫᱤᱱ ᱨᱮ ᱟᱨ ᱢᱤᱫᱴᱟᱝ ᱵᱮᱵᱽᱥᱟ ᱧᱮᱞ ᱧᱟᱢᱚᱜ ᱠᱟᱱᱟ ᱥᱟᱱᱛᱟᱲ ᱠᱚᱣᱟᱜ ᱱᱚᱣᱟ ᱫᱚ ᱦᱩᱭᱩᱜ ᱠᱟᱱᱟ ᱱᱚᱜᱼ ᱱᱟ ᱠᱟᱸᱪᱟ ᱥᱟᱹᱲᱤ ᱯᱟᱹᱧᱪᱤ ᱥᱟᱹᱲᱤ ᱡᱟᱦᱟᱸ ᱱᱚᱣᱟ ᱮᱠᱴᱚ ᱵᱷᱟᱜᱤ ᱫᱤᱠ ᱫᱮᱠ ᱟᱫᱚ ᱤᱧᱫᱚ ᱢᱚᱱᱮ ᱦᱩᱭᱩᱜ ᱛᱤᱧᱟᱹ ᱜᱚᱢᱠᱮ ᱡᱮ ᱱᱚᱜᱼᱚᱭ ᱟᱵᱚ ᱥᱟᱱᱛᱟᱲ ᱠᱚᱦᱚᱸ ᱵᱮᱵᱽᱥᱟ ᱟᱨ ᱵᱟᱝ ᱵᱟᱱᱤᱡᱽ ᱵᱮ ᱯᱨ ᱨᱮ ᱟᱵᱚ ᱡᱚᱯᱲᱟᱣ ᱞᱟᱹᱠᱛᱤ ᱟᱵᱚᱱ ᱠᱟᱱᱟ ᱦᱮᱸ ᱛᱚᱵᱮ ᱟᱱᱟᱜ ᱢᱤᱫᱴᱟᱝ ᱟᱫᱚ ᱟᱯᱚ ᱛᱮᱦᱚᱸ ᱠᱟᱹᱣᱰᱤ ᱟᱹᱨᱤ ᱥᱮᱫ ᱦᱚᱸᱵᱚᱱ ᱞᱤᱪᱟᱹᱲ ᱜᱮᱭᱟ ᱩᱱᱟᱹᱜ ᱢᱤᱫᱴᱟᱝ ᱵᱮᱵᱽᱥᱟ ᱨᱮ ᱟᱬᱜᱚ ᱠᱷᱮᱛᱨᱮ ᱨᱮ ᱦᱳᱭ
ᱠᱤᱱ ᱞᱟᱹᱭ ᱠᱮᱫᱟ ᱱᱚᱣᱟ ᱡᱮ ᱟᱵᱚᱣᱟᱜ ᱥᱟᱯᱟᱵ ᱠᱚ ᱢᱮᱱᱟᱜ ᱛᱟᱵᱚᱱ ᱫᱚ ᱦᱟᱸᱜ ᱡᱟᱦᱟᱸ ᱵᱮᱱ ᱞᱟᱹᱭ ᱠᱮᱫ ᱠᱟᱸᱪᱟ ᱠᱚ ᱫᱷᱩᱛᱤ ᱠᱚ ᱦᱮᱸᱜᱼ ᱱᱚᱣᱟ ᱠᱚᱫᱚ ᱢᱟᱱᱮ ᱚᱠᱟ ᱠᱷᱚᱱ ᱵᱚᱱ ᱧᱟᱢ ᱫᱟᱲᱮᱭᱟᱜ ᱠᱟᱱᱟ, ᱚᱱᱠᱟ ᱵᱤᱱ ᱞᱟᱹᱭ ᱫᱟᱲᱮᱭᱟᱜᱼᱟ?
ᱦᱮᱸ ᱱᱚᱣᱟ ᱫᱚ ᱧᱟᱢᱚᱜ ᱠᱟᱱᱟ ᱾ ᱡᱟᱦᱟᱸ ᱵᱚᱱ ᱧᱮᱞ ᱫᱟᱲᱭᱟᱜ ᱠᱟᱱᱟ ᱱᱚᱣᱟ ᱫᱚ ᱟᱵᱚ ᱮᱸ
ᱱᱚᱣᱟ ᱫᱚ ᱟᱵᱚ ᱛᱮᱜᱮ, ᱡᱟᱦᱟᱸ ᱞᱩᱢᱟᱹᱝ ᱵᱚᱱ ᱪᱟᱥᱮᱫ ᱠᱚᱣᱟ, ᱛᱟᱦᱚᱞᱮ ᱞᱩᱢᱟᱹᱝ ᱠᱷᱚᱱ ᱜᱮᱦᱟᱜ ᱱᱚᱣᱟ, ᱥᱩᱛᱟᱹᱢ ᱢᱤᱫᱴᱟᱝ ᱵᱟᱝ ᱧᱟᱢᱚᱜ ᱠᱟᱱᱟ, ᱦᱳᱭ ᱚᱱᱟ ᱥᱩᱛᱟᱹᱢ ᱠᱷᱚᱱ ᱱᱚᱣᱟ ᱠᱚᱫᱚᱠᱚ ᱛᱮᱭᱟᱨᱮᱜ ᱠᱟᱱᱟ, ᱟᱨ ᱠᱤᱪᱷᱩ ᱫᱚ ᱵᱮᱱᱟᱣ ᱛᱮᱭᱟᱜ ᱱᱚᱝᱠᱟ ᱾ ᱠᱚ ᱛᱮᱧᱮᱫ ᱠᱟᱱᱟ ᱟᱫᱚ ᱱᱚᱣᱟ ᱨᱮᱱᱟᱜ ᱜᱷᱟᱹᱴᱤ ᱫᱚ ᱦᱩᱭᱩᱜ ᱠᱟᱱᱟ, ᱱᱚᱜᱼᱚ ᱱᱟ ᱱᱚᱜᱼᱚᱱᱟ ᱪᱟᱹᱠᱩᱞᱤᱭᱟᱹ ᱱᱚᱝᱠᱟᱱᱟᱜ ᱜᱷᱟᱴᱥᱤᱞᱟᱹ ᱱᱚᱝᱠᱟᱱᱟᱜ ᱠᱚ ᱦᱩᱭᱩᱜ ᱠᱟᱱᱟ ᱟᱫᱚ ᱚᱸᱰᱮ ᱠᱷᱚᱱᱟᱜ ᱱᱚᱣᱟ ᱠᱚ ᱠᱚᱫᱚ ᱠᱚ ᱵᱮᱱᱟᱣᱮᱫ ᱠᱟᱱᱟ ᱾
ᱛᱚ ᱟᱹᱰᱤ ᱱᱟᱯᱟᱭ ᱠᱟᱛᱷᱟ ᱵᱮᱤᱱ ᱞᱟᱹᱭ ᱠᱮᱫᱟ ᱾ ᱚ ᱟᱫᱚ ᱦᱟᱸᱜ ᱚᱱᱟᱜᱮᱞᱤᱧ ᱞᱟᱹᱭ ᱚᱪᱚᱭᱮᱫᱟ ᱦᱟᱸᱜ ᱟᱹᱰᱤ ᱱᱟᱯᱟᱭ ᱠᱟᱛᱷᱟ ᱵᱮᱤᱱ ᱞᱟᱹᱭ ᱚᱪᱚ ᱠᱮᱫᱟ᱾ ᱟᱨ ᱛᱟᱦᱞᱮ ᱜᱚᱝᱠᱮ ᱢᱮᱱᱟᱹᱭᱫᱟ ᱪᱟᱹᱠᱩᱞᱞᱤᱭᱟᱹ ᱠᱟᱛᱷᱟ ᱵᱮᱤᱱ ᱞᱟᱹᱭ ᱠᱮᱫᱟ ᱵᱟᱯᱞᱟ ᱠᱟᱛᱷᱟ ᱵ ᱵᱮ ᱞᱟᱹᱭ ᱾ ᱪᱟᱹᱠᱚᱞᱤᱭᱟᱹ ᱯᱟᱦᱴᱟ ᱫᱚ ᱚᱱᱠᱟᱱᱟᱜ ᱪᱮᱫᱠᱟ ᱵᱷᱟᱹᱜᱤ ᱵᱚᱱ ᱢᱮᱱ ᱫᱟᱲᱮᱭᱟᱜᱼᱟ ᱚᱱᱠᱟᱱᱟᱜ ᱚᱱᱟ ᱟᱹᱛᱩ ᱢᱮᱱᱛᱮ ᱥᱮ ᱢᱤᱫᱴᱟᱝ ᱟᱲᱮ ᱠᱚ ᱜᱮᱭᱟ ᱚᱱᱟ ᱠᱚ ᱱᱤᱛᱮ ᱠᱟᱹᱴᱤᱡ ᱮᱢ ᱞᱟᱹᱭᱟ ᱛᱚ ᱾
ᱦᱮᱸ ᱦᱮᱸ ᱪᱟᱹᱠᱩᱞᱤᱭᱟᱹ ᱟᱹᱰᱤ ᱱᱟᱯᱟᱭ ᱠᱟᱛᱷᱟ ᱵᱮᱱ ᱞᱟᱹᱭ ᱟᱠᱟᱟᱜ-ᱟ, ᱪᱟᱹᱠᱩᱞᱤᱭᱟᱹ ᱫᱚ ᱦᱩᱭᱩᱜ ᱦᱮᱞᱳ, ᱦᱮᱸ ᱦᱮᱸ ᱜᱚᱝᱠᱮ ᱟᱸᱡᱚᱢ ᱧᱟᱢᱚᱜ ᱠᱟᱱᱟ, ᱦᱮᱸ ᱦᱮᱸ ᱜᱚᱝᱠᱮ ᱾ ᱞᱟᱹᱭ ᱫᱟᱞᱤᱧ ᱪᱟᱹᱠᱩᱞᱤᱭᱟᱹ ᱫᱚ ᱦᱩᱭᱩᱜ ᱠᱟᱱᱟ ᱱᱚᱝᱠᱟᱱᱟᱜ ᱢᱤᱫᱴᱟᱝ ᱮ ᱧᱩᱢ ᱟᱱᱟᱜ ᱩᱨᱩᱢ ᱡᱟᱭᱜᱟ ᱡᱟᱦᱟᱸ ᱨᱮᱫᱚ ᱟᱵᱚ ᱥᱟᱵᱚᱱ ᱠᱚ ᱟᱨ ᱱᱚᱜ ᱱᱟ, ᱵᱴᱤ ᱥᱟᱵᱚᱱ ᱠᱚ, ᱦᱮ ᱥᱟᱨᱯᱳ ᱠᱚ, ᱦᱮ, ᱥᱤᱢᱯᱩ ᱠᱚ, ᱱᱚᱜᱱᱟ ᱟᱹᱰᱤ ᱮ ᱮᱴᱟᱜ ᱮᱴᱟᱜ ᱠᱷᱚᱱ ᱫᱚ ᱟᱹᱰᱤ ᱠᱚᱢ ᱫᱚᱨ ᱛᱮ ᱚᱸᱰᱮ ᱧᱟᱢᱚᱜ ᱜᱮᱭᱟ ᱟᱨ ᱚᱱᱟ ᱠᱚ ᱦᱟᱛᱟᱣ ᱠᱟᱛᱮᱮᱫ ᱧᱮᱞᱚᱜ ᱠᱟᱱᱟ ᱾ ᱟᱵᱚ ᱥᱟᱱᱛᱟᱲ ᱠᱚ ᱟᱨ ᱵᱟᱝ ᱦᱮᱸ ᱱᱚᱣᱟ ᱨᱮᱵᱚᱱ ᱟᱬᱜᱚ ᱫᱟᱲᱮᱭᱟᱜᱼᱟ ᱵᱮᱵᱽᱥᱟ ᱨᱮ ᱦᱮᱸ ᱟᱫᱚ ᱪᱟᱠᱩᱞᱤᱭᱟᱹ ᱫᱚ ᱚᱱᱟ ᱠᱷᱟᱹᱛᱤᱨ ᱜᱮ ᱦᱚᱲ ᱠᱚᱠᱚ ᱪᱟᱞᱟᱜ ᱜᱮᱭᱟ ᱚᱸᱰᱮ ᱫᱚ ᱾ ᱚᱱᱟ ᱥᱟᱵᱚᱱ ᱠᱚ ᱥᱟᱵᱚᱱ ᱯᱷᱮᱠᱴᱨᱤ ᱢᱮᱱᱟᱜ ᱟᱠᱟᱫᱟ ᱚᱱᱟ ᱾
ᱟᱰᱤᱱ
ᱟᱪᱪᱷᱟ ᱜᱚᱝᱠᱮ ᱟᱯᱮᱥᱮᱫ ᱫᱚ ᱫᱟᱜ ᱡᱟᱹᱯᱩᱫ ᱫᱚ ᱚᱠᱟᱞᱮᱠᱟ?
ᱟᱞᱮᱥᱱ ᱫᱟᱜ ᱡᱟᱹᱯᱩᱫ ᱫᱚ ᱱᱟᱯᱟᱭ ᱜᱮ ᱦᱩᱭ ᱟᱠᱟᱱᱟ ᱾ ᱟᱨ ᱱᱚᱜᱼ ᱛᱚ ᱮᱦᱚᱵ ᱠᱟᱜᱼᱟ ᱞᱮ ᱦᱟᱸᱜ ᱛᱚᱞᱟ ᱠᱚ ᱜᱤᱰᱤ ᱵᱟᱲᱟ ᱾
ᱦᱳᱭ ᱟᱫᱚ ᱨᱚᱦᱚᱭ ᱠᱚᱫᱚ ᱛᱤᱱ ᱥᱟᱸᱜᱽ ᱦᱳᱭ ᱟᱞᱮ ᱥᱮᱫ ᱦᱚᱸ ᱮᱨᱯᱷᱚᱨ ᱠᱟᱜ ᱜᱮᱭᱟᱞᱮ ᱟᱫᱚ ᱫᱟᱨᱮ ᱠᱚᱦᱚᱸ ᱦᱩᱰᱤᱧ ᱦᱩᱰᱤᱧ ᱧᱚᱜ ᱟᱠᱟᱱᱟ ᱾ ᱟᱫᱚ ᱨᱚᱦᱚᱭ ᱞᱮᱠᱷᱟᱱ ᱫᱚ ᱟᱹᱣᱨᱤ ᱦᱩᱭᱩᱜᱼᱟ ᱱᱟᱦᱟᱜ ᱾
ᱟᱪᱪᱷᱟ ᱴᱷᱤᱠ ᱟᱹᱰᱤ ᱱᱟᱯᱟᱭ ᱠᱟᱛᱷᱟ ᱦᱳᱭ ᱟᱨ ᱦᱟᱸᱜ ᱤᱱᱟᱹ ᱯᱚᱨ ᱫᱚ ᱱᱟᱦᱜ ᱵᱚᱱ ᱦᱟᱨᱟᱵᱩᱨᱩ ᱞᱮᱱᱠᱷᱟᱱ ᱦᱟᱸᱜ, ᱟᱫᱚ ᱦᱟᱜᱵᱚᱱ ᱚᱱᱟ ᱵᱚᱱ ᱨᱚᱦᱚᱭᱟ ᱦᱟᱸᱜ ᱦᱮᱸ ᱥᱮ,
ᱦᱳᱭ ᱨᱚᱦᱚᱭ ᱟᱫᱚ ᱱᱤᱛᱚᱜ ᱫᱚ ᱱᱟ ᱴᱨᱟᱠᱴᱟᱨ ᱡᱟᱦᱟᱸ ᱢᱮᱱᱟᱜ ᱛᱟᱵᱚᱱᱟ ᱜᱟᱹᱰᱤ ᱚᱱᱟ ᱛᱮᱜᱮ ᱦᱟᱸᱜ ᱥᱤ ᱦᱩᱭᱩᱜ ᱠᱟᱱᱟ, ᱥᱤ ᱞᱟᱹᱦᱩᱫ ᱦᱩᱭᱩᱜ ᱠᱟᱱᱟ, ᱡᱟᱦᱟᱸ ᱜᱷᱟᱥ ᱠᱚ ᱢᱮᱱᱟᱜ ᱟᱠᱟᱫᱟ ᱾ ᱚᱱᱟ ᱠᱚ ᱥᱤ ᱞᱟᱹᱦᱩᱫ ᱠᱟᱛᱮ ᱟᱫᱚ ᱮᱱᱛᱮᱜ ᱱᱚᱣᱟ ᱦᱟᱸᱜ ᱨᱚᱦᱚᱭ ᱦᱩᱭᱩᱜᱼᱟ ᱾ ᱟᱨᱠᱤ ᱟ ᱫᱟᱜ ᱫᱟᱜ ᱦᱚᱸ ᱪᱮᱫ ᱞᱮᱠᱟ ᱟᱵᱚᱱ ᱠᱟᱱᱟ, ᱫᱟᱜ ᱴᱷᱤᱠ ᱥᱟᱺᱦᱤᱡ ᱵᱟᱭ ᱫᱟᱜ ᱮᱫᱟ ᱾ ᱫᱟᱜ ᱡᱟᱹᱯᱩᱫ ᱞᱮᱠᱷᱟᱱ ᱮᱠᱴᱩ ᱱᱟᱯᱟᱭ ᱠᱚᱜᱼᱟ ᱾
ᱱᱟᱯᱟᱭ ᱠᱚᱜᱼᱟ ᱟᱫᱚ ᱦᱟᱸᱜ ᱟᱯᱮᱥᱱ ᱜᱮ ᱫᱟᱜ ᱟᱠᱟᱜᱼᱟ ᱥᱮ ᱵᱟᱝᱟ
ᱟᱞᱮᱮᱥᱮᱫ ᱫᱚ ᱦᱚᱞᱟ ᱫᱚ ᱠᱟᱹᱴᱤᱡ ᱫᱟᱜ ᱧᱚᱜ ᱠᱮᱫ ᱜᱮᱭᱟ ᱦᱳᱭ ᱟᱫᱚ ᱟᱫᱚ ᱵᱟᱭ ᱫᱟᱜ ᱟᱠᱟᱫᱟ ᱛᱮᱦᱮᱧ ᱫᱚᱭ ᱥᱤᱛᱩᱝ ᱟᱠᱟᱫ ᱜᱮᱭᱟ ᱾ ᱟᱪᱪᱷᱟ ᱜᱚᱝᱠᱮ ᱞᱟᱹᱭ ᱫᱟᱞᱤᱧ ᱚᱠᱛᱚ ᱦᱚᱸ ᱦᱩᱭ ᱤᱫᱤᱜ ᱠᱟᱱᱟ ᱾ ᱦᱳᱭ
ᱦᱮᱸ ᱦᱮᱸ ᱚᱠᱛᱚ ᱠᱚᱦᱚᱸ ᱯᱟᱨᱚᱢ ᱤᱫᱤᱭᱮᱱᱟ ᱾ ᱟᱨ ᱛᱟᱦᱚᱞᱮ ᱜᱚᱝᱠᱮ ᱛᱮᱦᱮᱱ ᱫᱚ ᱚᱱᱠᱟ ᱜᱮᱞᱟᱝ‌ ᱨᱚᱯᱚᱲᱟ ᱾
ᱦᱳᱭ ᱚᱱᱠᱟ ᱜᱮᱞᱟᱝ ᱨᱚᱯᱚᱲᱟ ᱟᱨᱦᱚᱸ ᱞᱟᱝ ᱨᱚᱯᱚᱲᱟ ᱦᱮᱭ, ᱴᱷᱤᱠ ᱜᱮᱭᱟ